ᱦᱮᱞᱳ ᱦᱮᱞᱳ ᱟᱸᱡᱚᱢᱮᱜ ᱟᱵᱮ ᱜᱚᱢᱠᱮ? ᱦᱮᱞᱳ
ᱦᱮᱸ ᱜᱚᱝᱠᱮ ᱞᱟᱹᱭ ᱵᱤᱱ ᱢᱟ ᱾
ᱦᱮᱸ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ ᱦᱤᱛᱚᱜ ᱦᱚᱸ
ᱟᱪᱪᱷᱟ ᱟᱪᱪᱷᱟ ᱟᱻ ᱜᱚᱝᱠᱮ ᱱᱚᱜᱼᱚᱭ ᱱᱤᱛᱚᱜ ᱢᱟ ᱚᱱᱠᱟ ᱵᱳᱞ ᱠᱷᱮᱞ ᱤᱭᱟᱹ ᱦᱮᱡ ᱮᱱᱟ ᱟᱫᱚ ᱟᱯᱮ ᱥᱮᱫ ᱫᱚ ᱵᱚᱞ ᱠᱷᱮᱞ ᱠᱚᱫᱚ ᱦᱮᱸ ᱟᱫᱚ ᱟᱯᱮᱥᱮᱫ ᱫᱚ ᱵᱚᱞ ᱠᱷᱮᱞ ᱠᱚ ᱦᱩᱭᱩᱜ ᱠᱟᱱᱟ ᱥᱮ ᱵᱟᱝ ᱱᱤᱭᱟᱹ ᱜᱷᱟᱹᱲᱤᱜ ᱫᱚ?
ᱟᱫᱚ ᱜᱚᱝᱠᱮ ᱦᱟᱯᱳᱭ ᱮᱛᱚᱦᱚᱵ ᱟᱹᱨᱤᱜᱼᱟ ᱦᱟᱸᱜ ᱦᱟᱱᱮ ᱯᱚᱱᱮᱨᱚᱭ ᱟᱜᱚᱥᱴ ᱚᱱᱛᱮ ᱥᱮᱫ ᱮᱛᱚᱦᱚᱵᱚᱜᱼᱟ,
ᱟᱪᱪᱷᱟ ᱟᱪᱪᱷᱟ ᱟᱞᱮ ᱱᱚᱛᱮ ᱫᱚ ᱱᱟᱦᱟᱜ ᱢᱤᱫ ᱵᱟᱨ ᱡᱟᱭᱜᱟ ᱨᱮ ᱚᱱᱠᱟ ᱠᱷᱮᱞ ᱠᱚ ᱦᱩᱭᱩᱜ ᱠᱟᱱ ᱜᱮᱭᱟ᱾
ᱚ, ᱟᱞᱮ ᱥᱮᱫ ᱜᱚᱝᱠᱮ ᱫᱚ ᱜᱚᱝᱠᱮ ᱟᱞᱮ ᱥᱮᱫ ᱫᱚ ᱦᱟᱸᱜ ᱟᱨ ᱴᱷᱤᱠᱟᱹ ᱟᱠᱟᱱᱟ ᱟᱞᱮᱥᱮᱫ ᱫᱚ ᱴᱷᱤᱠᱟᱹ ᱟᱠᱟᱱᱟ ᱦᱟᱸᱜ ᱚᱱᱮ ᱯᱷᱩᱨᱜᱟᱹᱞ ᱫᱤᱱ ᱦᱮᱱᱟᱜ ᱛᱟᱵᱚᱱᱟ ᱯᱚᱱᱮᱨᱚ ᱟ ᱜᱚᱥᱴ ᱩᱱ ᱦᱤᱞᱳᱜ ᱜᱮ ᱯᱩᱭᱞᱳ ᱢᱟᱦᱟ, ᱩᱱ ᱦᱤᱞᱳᱜ ᱠᱷᱚᱱ ᱟᱫᱚ ᱞᱮᱛᱟᱲ ᱜᱮ ᱪᱟᱞᱟᱣ ᱤᱫᱤᱜᱼᱟ ᱾
ᱟᱪᱪᱷᱟ ᱟᱪᱪᱷᱟ, ᱟᱞᱮ ᱱᱮᱛᱮ ᱫᱚ ᱱᱟᱦᱟᱜ ᱚᱱᱮ ᱤᱭᱟᱹ ᱥᱚᱢᱚᱭ ᱢᱤᱫᱴᱟᱝ ᱦᱳᱭᱮᱱᱟ, ᱦᱮᱸ, ᱩᱱ ᱠᱷᱱᱟᱜ ᱜᱮ ᱮᱛᱚᱦᱚᱵ ᱠᱟᱱᱟ ᱚᱱᱮ ᱦᱩᱞ ᱢᱟᱦᱟ ᱠᱷᱚᱱᱟᱜ ᱜᱮ ᱟᱨᱠᱤ ᱾ ᱦᱩᱸ ᱦᱩᱞ ᱢᱟᱦᱟ ᱦᱤᱞᱳᱜ ᱜᱮ ᱢᱤᱫᱴᱟᱝ ᱠᱷᱮᱞ ᱦᱩᱭᱮᱱᱟ ᱦᱮᱸ ᱾
ᱪᱮᱫ ᱠᱚ ᱮᱢᱟ?
ᱦᱮᱸ ᱥᱤᱨᱯᱟᱹ ᱫᱚ ᱜᱚᱝᱠᱮ ᱟᱞᱮ ᱱᱚᱛᱮ ᱫᱚ ᱱᱤᱛᱚᱜ ᱫᱚ ᱦᱟᱸᱜ ᱵᱮᱥᱤ ᱯᱚᱭᱥᱟ ᱨᱮᱱᱟᱜ ᱜᱮ ᱠᱷᱮᱞ ᱠᱚ ᱦᱩᱭᱩᱜ ᱠᱟᱱᱟ ᱾ ᱟᱨ ᱚᱝᱠᱟ ᱵᱚᱭᱞᱟᱨ, ᱦᱮᱸ, ᱟᱨ ᱚᱱᱠᱟ ᱤᱭᱟᱹ ᱠᱷᱮᱞ ᱠᱚᱦᱚᱸ ᱦᱩᱭᱩᱜ ᱜᱮᱭᱟ, ᱵᱚᱭᱞᱟᱨ ᱠᱷᱮᱞ ᱠᱚ ᱯᱳᱞᱴᱨᱤ ᱠᱷᱮᱞ ᱠᱚ‌ ᱟᱨ ᱚᱱᱮ ᱵᱷᱤᱰᱤ ᱵᱷᱤᱰᱤ ᱠᱷᱮᱞ, ᱟᱫᱚ ᱚᱱᱟ, ᱦᱮᱸ ᱟᱫᱚ ᱚᱱᱟ ᱠᱚᱨᱮ ᱫᱚ ᱦᱟᱸᱜ ᱩᱱᱟᱹᱜ ᱵᱷᱟᱜᱮ ᱵᱷᱟᱜᱮ ᱴᱤᱢ ᱫᱚ ᱵᱟᱠᱚ ᱦᱤᱡᱩᱜᱼᱟ ᱱᱟᱦᱟᱜ ᱾
ᱦᱳᱭᱛᱚ, ᱟᱫᱚ ᱜᱚᱝᱠᱮ ᱟᱫᱚ ᱵᱚᱭᱞᱟᱨ ᱠᱷᱮᱞ ᱠᱤ ᱟᱨ ᱵᱷᱟᱜᱮ ᱜᱤᱫᱽᱨᱟᱹᱭ ᱦᱤᱡᱩᱜ ᱟᱭ?
ᱦᱮᱸ ᱟᱫᱚ ᱜᱚᱝᱠᱮ ᱱᱤᱛᱚᱜ ᱢᱟ ᱡᱷᱚᱛᱚ, ᱟ ᱯᱚᱭᱥᱟ ᱞᱟᱜᱤᱜ ᱜᱮᱠᱚ ᱠᱷᱮᱞ ᱠᱟᱱᱟ ᱥᱮ,
ᱦᱳᱭ ᱟᱫᱚ ᱯᱚᱭᱥᱟ ᱠᱚ ᱪᱤᱱᱦᱟᱹᱣ ᱟᱠᱟᱫ ᱛᱟᱵᱚᱱᱟ,
ᱦᱮᱸ, ᱟᱨ ᱚᱱᱠᱟ ᱡᱟᱸᱜᱟ ᱠᱚᱨᱮ ᱵᱟᱡᱟᱨ ᱨᱮᱱᱟᱜ ᱦᱚᱸ ᱨᱤᱠᱥ ᱛᱟᱸᱦᱮᱱᱟ,
ᱨᱤᱠᱥ ᱛᱟᱸᱦᱮᱱᱟ ᱠᱟᱛ ᱠᱟᱛᱷᱟ ᱠᱟᱱ ᱜᱮᱭᱟ ᱜᱚᱝᱠᱮ ᱟᱫᱚ ᱯᱚᱭᱥᱟ ᱪᱤᱱᱦᱟᱹ ᱞᱟᱹᱭ ᱞᱮᱠᱷᱟᱱ ᱫᱚ, ᱮᱸ ᱦᱮᱪᱚᱝ ᱠᱟᱹᱴᱤᱡ ᱠᱟᱛᱷᱟᱴᱟᱜ ᱵᱟᱹᱲᱤᱡᱚᱜᱼᱟ, ᱢᱮᱱᱠᱷᱟᱱ ᱟᱡ ᱫᱚ ᱩᱱᱟᱹᱜ ᱮᱸ ᱠᱷᱟᱴᱟᱜ ᱠᱟᱱᱟᱭ ᱛᱚ ᱟᱭᱟᱜ ᱢᱟᱹᱭᱱᱟᱹ ᱫᱚᱭ ᱦᱟᱛᱟᱣ ᱜᱮᱭᱟ ᱛᱚ᱾
ᱦᱮᱸ ᱛᱚ, ᱟᱨ ᱜᱚᱢᱠᱮ ᱟᱯᱮ ᱥᱮᱫ ᱫᱚ ᱛᱟᱦᱚᱞᱮ ᱚᱱᱠᱟ, ᱯᱚᱭᱥᱟ ᱨᱮᱱᱟᱜ ᱜᱮ ᱠᱷᱮᱞ ᱦᱳᱭᱳᱜᱼᱟ, ᱥᱮ ᱟᱨᱚ ᱱᱚᱝᱠᱟ ᱯᱳᱞᱴᱨᱤ ᱨᱮᱱᱟᱜ?
ᱦᱳᱭ ᱠᱟᱹᱣᱰᱤ ᱨᱮᱱᱟᱜ ᱠᱷᱮᱞ ᱦᱳᱭᱳᱜᱼᱟ, ᱢᱮᱱᱠᱷᱟᱱ ᱟᱹᱞᱤᱧᱟᱜ ᱟᱛᱳ ᱨᱮᱜᱮ ᱥᱩᱠᱨᱤ ᱠᱷᱮᱞ ᱦᱳᱭᱳᱜᱼᱟ ᱾
ᱟᱪᱪᱷᱟ, ᱟᱪᱪᱷᱟ
ᱦᱮᱸ ᱵᱟᱝᱠᱷᱟᱱ ᱱᱚᱣᱟ ᱵᱮᱜᱚᱨ ᱛᱮ ᱫᱷᱟᱨᱮ ᱯᱟᱥ ᱫᱚ ᱜᱚᱴᱟ ᱜᱮ ᱠᱟᱹᱣᱰᱤ ᱠᱷᱮᱞ᱾
ᱚ ᱟᱨ ᱥᱩᱠᱨᱤ ᱫᱚ ᱛᱤᱱᱟᱹᱜ ᱠᱚ ᱛᱟᱦᱮᱱᱟ?
ᱮ ᱯᱳᱱᱭᱟ ᱠᱚ ᱛᱟᱦᱮᱱᱟ, ᱥᱳᱞᱳ ᱫᱚᱞ ᱨᱮᱱᱟᱜ ᱠᱷᱮᱞ ᱦᱩᱭᱩᱜᱼᱟ᱾
ᱟᱪᱪᱷᱟ ᱟᱪᱪᱷᱟ ᱟᱨ ᱛᱮ ᱯᱷᱟᱥᱴ ᱫᱚ ᱛᱤᱱᱟᱹᱜ ᱠᱮᱡᱤ ᱛᱟᱦᱮᱱᱟ?
ᱟᱫᱚ ᱜᱚᱝᱠᱮ ᱦᱟᱸᱜ ᱟᱹᱞᱤᱧ ᱫᱚ ᱦᱟᱸᱜ ᱥᱟᱹᱨᱤ ᱠᱟᱛᱷᱟ ᱜᱮᱞᱤᱧ ᱞᱟᱹᱭ ᱟᱵᱤᱱ ᱠᱟᱱᱟ ᱛᱚ ᱡᱟᱦᱟᱸ ᱠᱟᱜᱚᱡᱽ ᱨᱮᱞᱮ ᱩᱞᱞᱮᱠᱷ ᱠᱟᱜᱼᱟ ᱥᱟᱴ ᱠᱮᱡᱤ ᱛᱚ ᱡᱟᱣ ᱥᱮᱨᱢᱟ ᱫᱚ ᱥᱟᱴ ᱠᱮᱡᱤ ᱠᱷᱚᱱ ᱦᱚᱸᱠᱚ ᱵᱮᱥᱤᱜ ᱜᱮᱭᱟ ᱢᱮᱱᱠᱷᱟᱱ ᱠᱚᱢ ᱦᱚᱸᱠᱚ ᱠᱚᱢᱚᱜ ᱜᱮᱭᱟ ᱛᱚ ᱟᱹᱰᱤ ᱟᱫᱚ ᱱᱮᱛᱟᱨ ᱫᱚ ᱜᱚᱝᱠᱮ ᱥᱩᱠᱨᱤ ᱨᱮᱱᱟᱜ ᱦᱚᱸ ᱫᱟᱢ ᱵᱟᱹᱲᱛᱤ ᱟᱠᱟᱱᱟ ᱥᱮ,
ᱦᱮᱸ
ᱦᱳᱭ, ᱟᱫᱚ ᱡᱟᱦᱟᱸ ᱩᱝᱠᱳ ᱠᱷᱮᱞ ᱨᱮ ᱫᱟᱣ ᱦᱟᱢᱮᱴ ᱞᱟᱹᱜᱤᱫ ᱡᱟᱦᱟᱸ ᱴᱟᱠᱟ ᱞᱮ ᱦᱟᱛᱟᱣᱮᱜ ᱛᱟᱠᱚᱣᱟ ᱥᱮ, ᱩᱱᱟᱹᱜ ᱡᱟᱹᱥᱛᱤ ᱵᱟᱝᱞᱮ ᱦᱟ ᱦᱟᱛᱟᱣ ᱛᱟᱠᱚᱣᱟ ᱤᱱᱟᱹᱛᱮ ᱢᱚᱴᱟᱢᱩᱴᱤ ᱛᱚᱵᱮ ᱯᱚᱧᱪᱟᱥ ᱠᱮᱡᱤ ᱟᱵ ᱨᱮᱫᱚ ᱥᱩᱠᱨᱤ ᱠᱚ ᱛᱟᱦᱮᱱ ᱜᱮᱭᱟ᱾
ᱟᱨ ᱚᱱᱟ ᱦᱮᱸ, ᱮᱸ ᱥᱮᱞᱮᱫ ᱜᱚᱱ ᱫᱚ ᱛᱤᱱᱟᱹᱜ ᱦᱟᱛᱟᱭᱟ?
ᱥᱮᱞᱮᱫ ᱜᱚᱱᱚᱝ ᱫᱚ ᱦᱟᱸᱜ ᱞᱟᱦᱟ ᱫᱷᱟᱣ ᱫᱚ ᱛᱟᱦᱮᱸ ᱫᱚᱦᱚ ᱞᱮᱜᱼᱟ ᱞᱮ, ᱮᱸ ᱮᱠᱩᱥᱥᱚ ᱴᱟᱠᱟ ᱞᱮ ᱫᱚᱦᱚ ᱞᱟᱜᱼᱟ᱾
ᱟᱪᱪᱷᱟ ᱟᱪᱪᱷᱟ,
ᱦᱳᱭ
ᱛᱟᱦᱞᱮ ᱚᱱᱛᱚ ᱵᱷᱟᱜᱮ ᱤᱭᱟᱹ
ᱦᱳᱭ ᱜᱚᱝᱠᱮ ᱟᱫᱚ ᱢᱟᱱᱮ ᱱᱤᱡᱮ ᱠᱷᱚᱱ ᱦᱚᱸ ᱮᱢ ᱪᱟᱹᱞᱤ ᱦᱩᱭᱩᱜᱼᱟ᱾ ᱟᱨ ᱱᱮᱛᱟᱨ ᱥᱩᱠᱨᱤ ᱫᱟᱢ ᱫᱚ ᱟᱹ ᱢᱤ ᱢᱤᱫᱴᱟᱝ ᱟᱢ ᱦᱟᱸᱜ ᱩᱱᱤ ᱥᱩ ᱠᱨᱤᱢ ᱡᱩᱫᱤ ᱮ ᱯᱚᱧᱪᱟᱥ ᱠᱮᱡᱤ ᱫᱟᱢᱚᱜ ᱠᱷᱟᱱᱮ ᱩᱱᱤ ᱥᱩᱠᱨᱤ ᱫᱚ ᱵᱟᱨᱚ ᱦᱟᱡᱟᱨ ᱴᱟᱠᱟ ᱜᱟᱱᱮ ᱞᱟᱹᱭ ᱟᱫᱮᱭᱟᱭ᱾ ᱛᱚ ᱚᱱᱠᱟ ᱜᱮᱛᱚ ᱦᱟᱸᱜ ᱦᱳᱭ᱾
ᱮᱸ ᱟᱨ ᱱᱟᱜ ᱜᱚᱝᱠᱮ ᱮᱸ ᱩᱸ ᱡᱟᱦᱟᱸ ᱤᱭᱟᱹ ᱠᱷᱮᱞ ᱠᱚᱫᱚ ᱵᱟᱝ ᱦᱩᱭᱩᱜᱼᱟ ᱛᱟᱦᱞᱮ ᱯᱳᱞᱴᱨᱤ ᱠᱷᱮᱞ ᱠᱚ?
ᱮᱸ ᱮᱸ ᱯᱳᱞᱴᱨᱤ ᱠᱷᱮᱞ ᱠᱚᱫᱚ ᱦᱩᱭᱩᱜ ᱜᱮᱭᱟ ᱚᱱᱚ ᱚᱝᱠᱟ ᱛᱟᱞᱟ ᱛᱟᱞᱟ ᱠᱚᱨᱮ ᱟᱨᱠᱤ ᱢᱟᱡᱷᱮᱨ ᱢᱚᱫᱽᱫᱷᱮ᱾ ᱦᱳᱭ᱾
ᱟᱸ ᱱᱟᱭᱤᱴ
ᱵᱟᱝ ᱜᱚᱝᱠᱮ ᱱᱟᱭᱤᱴ ᱠᱷᱮᱞ ᱫᱚ ᱵᱟᱝ ᱦᱩᱭᱩᱜᱼᱟ᱾
ᱟᱞᱮ ᱱᱚᱛᱮ ᱨᱮ ᱦᱩᱭᱩᱜ ᱜᱮᱭᱟ ᱱᱟᱭᱤᱴ ᱠᱷᱮᱞ ᱠᱚᱫᱚ ᱢᱤᱫ ᱵᱟᱨ ᱡᱟᱭᱜᱟ ᱨᱮ᱾ ᱟᱫᱚ ᱚᱱᱟ ᱠᱚᱨᱮ ᱫᱚᱱᱟᱜ ᱮᱸ ᱢᱟᱱᱮ ᱴᱤᱢ ᱤᱭᱟᱹ ᱨᱮᱱᱟᱜ ᱠᱚᱱᱚ ᱞᱤᱢᱤᱴ ᱵᱟᱝ ᱛᱟᱦᱮᱱᱟ ᱟᱨᱠᱤ ᱴᱤᱢ ᱨᱮᱱᱟᱜ᱾
ᱚᱻ ᱱᱟᱭᱤᱴ ᱠᱷᱮᱞ ᱫᱚ ᱜᱚᱝᱠᱮ ᱟᱞᱮ ᱱᱚᱛᱮ ᱫᱚ ᱵᱟᱝ ᱦᱩᱭᱩᱜ ᱜᱮᱭᱟ᱾
ᱦᱮᱸ᱾ ᱟᱨ ᱚᱸ ᱴᱤᱢ ᱱᱟᱜ ᱞᱤᱢᱤᱴ ᱵᱟᱝ ᱛᱟᱦᱮᱱᱟ ᱟᱫᱚ ᱚᱱᱟ ᱫᱚ ᱱᱟᱸᱦ ᱮᱸ ᱢᱤᱫ ᱧᱤᱫᱟᱹ ᱠᱷᱮᱞ ᱠᱟᱛᱮᱜ ᱦᱚᱸ ᱦᱚᱭᱛᱳ ᱯᱨᱟᱭᱤᱡᱽ ᱵᱟᱢ ᱧᱟᱢᱟ᱾ ᱟᱫᱚ ᱧᱮᱞ ᱢᱮᱥᱮ ᱛᱟᱜ ᱥᱮᱛᱟᱜ ᱮᱱᱟ ᱥᱟᱨᱟᱫᱤᱱ ᱛᱟᱨᱯᱚᱨᱮᱢ ᱠᱷᱮᱞ ᱠᱮᱫᱟ, ᱟᱨᱚ ᱚᱱᱠᱟ ᱧᱤᱫᱟᱹ ᱦᱚᱸ ᱦᱳᱭ ᱫᱟᱲᱮᱜᱼᱟ᱾ ᱩᱱᱟᱹᱜ ᱢᱟᱱᱮ ᱴᱤᱢᱚᱜ ᱟᱠᱚ, ᱟᱨ ᱚᱱᱟ ᱨᱤ ᱤᱱᱴᱨᱤ ᱛᱟᱦᱮᱱᱟ ᱛᱚ᱾ ᱟᱫᱚ ᱦᱟᱨᱟᱣᱱᱟ ᱠᱚ ᱦᱮᱸ ᱦᱟᱨᱟᱣᱱᱟ ᱠᱚ, ᱦᱮᱸ ᱟᱨᱚ ᱧᱮᱞ ᱢᱮ ᱮᱱᱴᱨᱤ ᱠᱟᱛᱮᱜ ᱟᱨᱚ ᱠᱷᱮᱞ ᱟᱭ᱾
ᱱᱚᱝᱠᱟ ᱢᱟᱛᱚ ᱥᱟᱨᱟ ᱜᱷᱟᱹᱲᱤᱡ ᱪᱟᱞᱟᱜ ᱫᱚ ᱜᱚᱝᱠᱮ ᱠᱷᱹᱮᱞ?
ᱦᱮᱸ᱾ ᱟᱫᱚ ᱚᱱᱟᱜᱮ ᱚᱱᱮ ᱮ ᱚᱱᱠᱟ ᱢᱤᱫ ᱵᱟᱨ ᱡᱟᱭᱜᱟ ᱠᱚᱨᱮ ᱫᱚ ᱦᱚᱭᱛᱳ ᱯᱨᱟ ᱢᱟᱱᱮ ᱢᱤᱫ ᱧᱤᱫᱟᱹ ᱠᱚ ᱠᱷᱮᱞ ᱠᱮᱫᱟ, ᱟᱨᱚ ᱥᱮᱛᱟᱜ ᱦᱚᱸ ᱢᱟᱱᱮ ᱥᱟᱨᱟᱫᱤᱱ ᱠᱚ ᱠᱷᱮᱞ ᱠᱮᱫᱟ᱾ ᱦᱟᱱᱟ ᱛᱟᱨᱟᱥᱤᱧ ᱥᱮᱫ ᱯᱷᱟᱭᱱᱟᱞ ᱦᱩᱭᱩᱜ ᱠᱟᱱᱟ, ᱚᱱᱠᱟ ᱦᱚᱸ ᱧᱮᱞ ᱵᱟᱲᱟ ᱦᱩᱭ ᱠᱟᱱ ᱜᱮᱭᱟ ᱚᱸᱰᱮ ᱫᱚ᱾
ᱟᱫᱚ ᱜᱚᱝᱠᱮ ᱚᱱᱟ ᱫᱚ ᱦᱟᱱᱮ ᱯᱷᱩᱴᱵᱚᱞ ᱦᱩᱭᱩᱜ-ᱟ ᱥᱮ ᱯᱷᱩᱴ ᱴᱮᱱᱤᱥ ᱵᱚᱞ?
ᱵᱟᱝ ᱵᱟᱝ ᱚᱱᱟ ᱫᱚ ᱯᱷᱩᱴᱵᱚᱞ ᱜᱮ᱾
ᱚᱱᱛᱮ ᱟᱯᱮ ᱥᱮᱫ ᱯᱷᱩᱴ ᱴᱮᱱᱤᱥ ᱵᱟᱝ ᱦᱩᱭᱩᱜ-ᱟ?
ᱵᱟᱝ ᱜᱚᱝᱠᱮ ᱟᱞᱮ ᱥᱮᱫ ᱫᱚ ᱯᱷᱩᱴ ᱱᱮᱱᱤᱥ ᱫᱚ ᱵᱟᱝ ᱦᱩᱭᱩᱜ-ᱟ᱾
ᱚ, ᱟᱞᱮ ᱥᱮᱫ ᱦᱚᱸ ᱵᱟᱝ ᱦᱩᱭᱩᱜ-ᱟ, ᱟᱫᱚ ᱚᱱᱮ ᱥᱳᱥᱟᱞ ᱢᱤᱰᱤᱭᱟ ᱠᱚᱨᱮ ᱧᱮᱞ ᱦᱩᱭ ᱠᱟᱱᱟ᱾
ᱦᱮᱸ ᱦᱮᱸ᱾
ᱚᱱᱟ ᱨᱮᱱ ᱦᱚᱸ ᱟᱹᱰᱤ ᱛᱟᱵᱚᱲ ᱛᱟᱵᱚᱲ ᱯᱮᱞᱮᱭᱟᱨ ᱦᱮᱱᱟᱜ ᱠᱚᱣᱟ᱾
ᱦᱮᱸ᱾ ᱮᱸ ᱚᱱᱟ ᱨᱮᱦᱚᱸ ᱚᱱᱟ ᱨᱮᱦᱚᱸ ᱡᱮᱴᱟ ᱟᱹᱰᱤ ᱡᱟᱹᱥᱛᱤ ᱜᱮ ᱚᱱᱠᱟ ᱤᱭᱟᱹ ᱠᱚ ᱛᱟᱦᱮᱱᱟ᱾
ᱦᱮᱸ ᱾ ᱦᱮᱸ, ᱞᱟᱹᱭ ᱟᱠᱚ ᱛᱚ ᱵᱟᱵᱟᱨᱮ ᱞᱟᱠᱷ ᱴᱟᱠᱟ ᱨᱮᱱᱟᱜ ᱠᱷᱮᱞ ᱦᱩᱭᱩᱜ-ᱟ ᱚᱱᱟ ᱠᱚᱦᱚᱸ ᱫᱚᱢᱮ᱾
ᱟᱫᱚ ᱜᱚᱝᱠᱮ ᱚᱱᱟ ᱫᱚ ᱢᱟᱱᱮ ᱚᱠᱟ ᱞᱮᱠᱟ ᱛᱮᱠᱚ ᱠᱷᱮᱞᱟ ᱚᱱᱟ ᱫᱚ ᱱᱤᱛᱚᱜ ᱢᱤᱫᱥᱮᱫ ᱮᱢ ᱥᱚᱴᱟ ᱟᱨ ᱢᱤᱫᱥᱮᱫ ᱪᱟᱞᱟᱜ-ᱟ ᱱᱟᱦᱜ᱾
ᱟᱫᱚ ᱜᱚᱝᱠᱮ ᱦᱟᱸᱜ ᱪᱟᱞᱟᱜ ᱫᱚ ᱪᱟᱞᱟᱜᱼᱟ, ᱠᱤᱱᱛᱩ ᱟᱨ ᱢᱤᱫ ᱦᱟᱱᱮ ᱫᱚᱢᱮ ᱫᱚ ᱵᱟᱭ ᱦᱚᱭᱚᱝᱚᱜ ᱫᱚ ᱟᱨ ᱠᱟᱹᱴᱤᱡ ᱦᱟᱢᱟᱞ ᱜᱮᱭᱟ ᱚᱱᱟ ᱵᱚᱞᱴᱟᱜ᱾
ᱟᱪᱪᱷᱟ᱾
ᱧᱮᱞ ᱫᱚ ᱦᱩᱭ ᱠᱟᱱᱟ᱾ ᱢᱤᱫᱴᱟᱝ ᱵᱷᱟᱹᱭ ᱜᱤᱫᱽᱨᱟᱹ ᱦᱟᱸᱜ ᱛᱟᱦᱮᱱᱟᱭ ᱚᱱᱛᱮ ᱚᱱᱮ ᱡᱟᱦᱟᱸ ᱥᱮᱫ ᱯᱷᱩᱴ ᱛᱟᱦᱮᱸ ᱱᱟᱭ ᱚᱱᱛᱮ ᱚᱱᱮ ᱡᱟᱦᱟᱸ, ᱥᱮᱫ ᱯᱷᱩᱴ ᱴᱮᱱᱤᱥ ᱠᱚ ᱠᱷᱮᱞᱟ-ᱟ ᱚᱱᱛᱮᱨᱮ ᱛᱟᱦᱮᱱᱟ ᱵᱷᱟᱹᱭ ᱜᱤᱫᱽᱨᱟᱹᱪ ᱴᱟᱜ ᱫᱤᱭᱮ ᱵᱚᱞᱮ ᱟᱹᱜᱩᱞ ᱞᱮᱫᱼᱟᱭ ᱾
ᱟᱫᱚ ᱚᱱᱟᱴᱟᱜ ᱫᱚ ᱠᱟᱹᱴᱤᱡ ᱦᱟᱢᱟᱞ ᱫᱚ ᱦᱟᱢᱟᱞ ᱜᱮᱭᱟ, ᱥᱚᱴ ᱞᱮᱠᱷᱟᱱ ᱠᱟᱹᱴᱤᱡ ᱥᱚᱡᱷᱮ ᱫᱚ ᱪᱟᱞᱟᱜ-ᱟ ᱾
ᱦᱩᱸ ᱾
ᱟᱫᱚ ᱜᱚᱝᱠᱮ ᱦᱩᱰᱤᱧ ᱜᱚᱰᱟ ᱾ ᱡᱟᱦᱟᱸᱭ ᱰᱤᱯᱷᱮᱱᱰᱟᱨ ᱡᱩᱫᱤ ᱥᱚᱴᱟᱭ ᱦᱟᱸᱜ, ᱩᱱᱤ ᱦᱚᱸᱭ ᱜᱳᱞ ᱜᱚᱫ ᱠᱟᱜ-ᱟ ᱾
ᱦᱮ ᱦᱮ ᱦᱩᱸ ᱦᱮ ᱦᱮᱸ, ᱚᱱᱟ ᱚᱱᱟ ᱚᱱᱟ ᱠᱷᱮᱞ ᱚᱱᱟ ᱠᱚᱨᱮ ᱫᱚᱠᱚ ᱚᱱᱮ ᱜᱳᱞᱠᱤᱯᱟᱨ ᱫᱚᱠᱚ ᱛᱟᱦᱮᱸᱱᱟ ᱥᱮ ᱵᱟᱝ ᱛᱟᱦᱚᱞᱮ? ᱛᱟᱦᱮᱸᱱ ᱜᱮᱭᱟ ᱠᱚ᱾ ᱟᱪᱪᱷᱟ ᱟᱪᱪᱷᱟ ᱾
ᱦᱳᱭ ᱾
ᱵᱷᱮᱡᱟ ᱠᱚ ᱠᱷᱮᱞᱳᱜᱼᱟ ᱚᱱᱟ ᱦᱚᱸ, ᱜᱳᱞᱠᱤ ᱫᱚᱭ ᱛᱟᱦᱮᱱᱟ, ᱟᱫᱚ ᱡᱳᱨ ᱧᱚᱜ ᱥᱚᱴ ᱴᱟᱨᱟᱱ ᱦᱚᱭ ᱡᱟᱯᱤᱫ ᱧᱚᱜ ᱠᱟᱜ-ᱟ ᱾
ᱦᱮ ᱦᱮ ᱦᱮ ᱦᱟ᱾ ᱟᱡ ᱟᱨ ᱜᱚᱝᱠᱮ ᱚᱱᱟ ᱤᱭᱟᱹ ᱚᱱᱮ ᱡᱟᱦᱟᱸ ᱜᱤᱫᱽᱨᱟᱹ ᱠᱚ ᱠᱷᱮᱞᱟ ᱚᱱᱟ ᱯᱷᱩᱴᱱᱤᱥ ᱥᱮ, ᱚᱱᱟ ᱠᱷᱚᱱᱟᱜ ᱫᱚ ᱠᱟᱹᱴᱤᱡ ᱤᱭᱟᱹ ᱜᱮᱭᱟ ᱾
ᱵᱟᱝ ᱜᱚᱝᱠᱮ ᱚᱱᱟ ᱠᱷᱚᱱ ᱫᱚ ᱠᱟᱹᱴᱤᱡ ᱟᱨ ᱠᱟᱹᱴᱤᱡ ᱦᱟᱢᱟᱞᱚᱜ-ᱟ ᱟᱨ ᱦᱚᱸᱜᱼᱱᱚᱝᱠᱟ ᱠᱟᱹᱴᱤᱡ ᱪᱷᱳᱴᱳ ᱧᱚᱜᱚᱜᱼᱟ ᱾
ᱦᱟᱸᱜ᱾ ᱟᱫᱚ ᱡᱩᱫᱤ ᱚᱱᱠᱟ ᱤᱭᱟᱹ ᱠᱚ ᱦᱩᱭᱩᱜ ᱠᱷᱟᱱ᱾ ᱮᱸ ᱧᱮᱞ ᱢᱮ ᱦᱟᱸᱜ ᱾ ᱮᱻ ᱚᱱᱮ ᱡᱟᱦᱟᱸ ᱤᱭᱟᱹ ᱠᱚ ᱞᱟᱹᱭᱟ ᱦᱩᱸᱻ ᱾ ᱦᱮᱸ, ᱥᱚᱴ ᱥᱚᱴ ᱛᱮ ᱧᱮᱞ ᱢᱮ ᱦᱟᱸᱜ ᱦᱚᱭᱛᱳ ᱵᱳᱞ ᱫᱚ ᱵᱟᱢ ᱥᱚᱴ ᱵᱟᱡᱟᱣ ᱞᱮᱫᱟ ᱚᱛ ᱜᱮᱢ ᱥᱚᱴ ᱠᱮᱫᱟ ᱾ ᱚᱱᱠᱟ ᱦᱚᱸᱛᱚ ᱦᱳᱭᱩᱜ-ᱟ ᱚᱱᱟ ᱵᱚᱞ ᱨᱮ ᱫᱚ ᱾
ᱱᱚᱜ-ᱱᱚᱝᱠᱟᱱ ᱠᱟᱛᱷᱟ ᱟᱢ ᱤᱧ ᱫᱚ ᱢᱚᱱᱮ ᱦᱚᱭ ᱚᱱᱟ ᱵᱚᱞ ᱫᱚ ᱢᱟᱱᱮ ᱥᱚᱴ ᱛᱮᱜᱮ ᱵᱟᱵᱚᱱ ᱵᱟᱡᱟᱣᱟ ᱢᱚᱱᱮ ᱦᱚᱭ ᱾
ᱟᱵᱚ ᱫᱚ ᱦᱚᱸᱜ-ᱚᱭ ᱵᱚᱲᱚ ᱵᱚᱞ ᱵᱚᱱ ᱠᱷᱮᱞ ᱯᱟᱹᱨᱠᱟᱹᱣ ᱠᱟᱱᱟ᱾ᱟᱨ ᱥᱚᱴ ᱵᱚᱱ ᱪᱟᱞᱟᱣ ᱞᱮᱱᱠᱷᱟᱱ ᱜᱮ ᱟᱯᱱᱟᱨ ᱵᱟᱨ ᱠᱟᱴᱟ ᱵᱚᱱ ᱵᱟᱡᱟᱣ ᱛᱟᱵᱚᱱᱟ ᱾
ᱦᱮᱸ᱾ ᱮ ᱜᱚᱝᱠᱮ ᱛᱟᱞᱦᱮ ᱠᱷᱮᱞ ᱜᱮᱭᱟ ᱵᱤᱱ ᱵᱳᱞ ᱠᱚ?
ᱦᱮᱸ ᱵᱚᱞ ᱫᱚ ᱠᱷᱮᱞ ᱫᱚ ᱦᱳᱭ ᱠᱚᱜ-ᱟ ᱢᱮᱱᱠᱷᱟᱱ ᱵᱟᱜᱤ ᱠᱟᱜ-ᱟ ᱞᱤᱧ ᱠᱷᱮᱞ ᱫᱚ ᱦᱳᱭ ᱠᱚᱜ ᱜᱮᱭᱟ ᱾
ᱮᱻ ᱟᱹᱞᱤᱧ ᱦᱚᱸ ᱠᱷᱮᱞ ᱮᱻ ᱠᱷᱮᱞ ᱫᱚᱞᱤᱧ ᱠᱷᱮᱞ ᱛᱟᱦᱮᱸᱜ-ᱟ᱾ ᱟᱫᱚ ᱮᱻ ᱤᱭᱟᱹᱣ‌ ᱠᱷᱚᱱᱟᱜ ᱫᱚᱞᱤᱧ ᱵᱟᱹᱜᱤ ᱠᱟᱫᱟ ᱞᱚᱠᱰᱟᱣᱩᱱ ᱠᱷᱚᱱᱟᱜ᱾
ᱦᱳᱭ ᱟᱹᱞᱤᱧ ᱦᱚᱸ ᱦᱮᱸ ᱚᱱᱠᱟ ᱜᱮ ᱯᱮᱨᱟᱭ᱾ ᱳᱭ ᱟᱹᱞᱤᱧ ᱫᱚ ᱦᱟᱸᱜ ᱚᱱᱠᱟ ᱮᱠᱩᱥ ᱥᱟᱞ ᱚᱱᱠᱟ ᱞᱤᱧ ᱵᱟᱜᱤ ᱠᱟᱜ-ᱟ ᱟᱫᱚ ᱵᱟᱡᱟᱣ ᱱᱟᱞᱤᱧ ᱵᱟᱨ ᱯᱮ ᱫᱷᱟᱣ ᱵᱚᱲᱚ ᱥᱚᱲᱚ ᱜᱮ᱾
ᱟᱫᱚ ᱦᱟᱸᱜ ᱚᱱᱟ ᱛᱟᱭᱱᱚᱢ ᱟᱫᱚ ᱚᱞᱚᱜ ᱥᱮᱫ ᱦᱚᱸ ᱠᱟᱹᱴᱤᱡ ᱡᱷᱩᱠ ᱠᱟᱹᱣ ᱦᱳᱭᱱᱟ ᱟᱫᱚ ᱤᱱᱟᱹ ᱛᱮ ᱟᱸᱻ ᱟᱲᱟᱜ ᱠᱮᱜ-ᱟ ᱞᱤᱧ ᱾
ᱟᱨ ᱜᱚᱝᱠᱮ ᱚᱠᱟ ᱡᱟᱭᱜᱟ ᱨᱮ ᱵᱮᱱ ᱠᱷᱮᱞ ᱛᱟᱦᱮᱜ--ᱟ ᱛᱟᱞᱦᱮᱸ?
ᱟᱹᱞᱤᱧ ᱫᱚ ᱜᱳᱞᱠᱤᱯᱟᱨ ᱞᱤᱧ ᱛᱟᱦᱮᱭ-ᱟ᱾
ᱦᱮᱸ ᱟᱪᱪᱷᱟ ᱟᱪᱪᱷᱟ᱾
ᱦᱳᱭ ᱦᱮᱸ ᱟᱫᱚ ᱚᱱᱠᱟ ᱠᱟᱹᱴᱤᱡ ᱨᱤᱥᱠᱤ ᱜᱮᱭᱟ ᱟᱫᱚ ᱵᱮᱥᱤ ᱛᱚ ᱜᱳᱞ ᱠᱤᱯᱟᱨ ᱫᱚ ᱦᱟᱸᱜ ᱯᱷᱤᱯᱴᱤ ᱯᱷᱤᱯᱴᱤ ᱜᱮ ᱟᱰᱤ ᱡᱟᱹᱥᱛᱤ ᱧᱟᱢᱚᱜ ᱜᱮᱭᱟ ᱾
ᱦᱮᱸ ᱾
ᱟᱫᱚ ᱚᱱᱚ ᱚᱝᱠᱟ ᱟᱫᱚ ᱥᱚᱴ ᱵᱟᱲᱟ ᱠᱮᱫ ᱞᱤᱧᱟᱹ ᱠᱚ ᱢᱤᱫ ᱫᱷᱟᱣ ᱵᱟᱨ ᱫᱷᱟᱣ ᱫᱚ ᱠᱟᱴᱟᱨᱮ ᱟᱨ ᱢᱤᱫ ᱫᱷᱟᱣ ᱫᱚ ᱦᱟᱸᱜ ᱦᱚᱸᱜ-ᱚᱱᱛᱮ ᱯᱟᱸᱡᱽᱨᱟ ᱥᱮᱫ ᱨᱮᱠᱚ ᱥᱚᱴ ᱞᱮᱫ ᱞᱤᱧᱟ ᱾ ᱟᱫᱚ ᱚᱱᱟ ᱠᱚ ᱤᱭᱟᱹ ᱵᱟᱲᱟ ᱠᱟᱛᱮ ᱚᱲᱟᱜ ᱦᱚᱲ ᱠᱚ ᱞᱟᱹᱭ ᱵᱟᱲᱟ ᱠᱮᱫᱟ ᱟᱞᱚᱢ ᱠᱷᱮᱞᱟ ᱥᱮ᱾ ᱟᱫᱚ ᱦᱟᱸᱜ ᱚᱱᱠᱟᱱ ᱚᱲᱟᱜ ᱨᱮᱦᱚᱸ ᱚᱱᱠᱟᱱ ᱯᱚᱭᱥᱟᱹ ᱠᱚᱫᱚ ᱵᱟᱝ-ᱟ ᱟᱫᱚ ᱦᱟᱸᱜ ᱚᱱᱟ ᱠᱚ ᱵᱟ ᱜᱟᱣ ᱵᱟᱲᱟ ᱛᱮᱜᱮ ᱛᱚ ᱦᱟᱸᱜ ᱚᱥᱛᱤᱨᱟᱱᱤᱡᱟ ᱟᱫᱚ ᱤᱱᱟᱹᱛᱮ ᱤᱧ ᱦᱚᱸ ᱢᱚᱱᱮ ᱠᱚᱧ ᱠᱮᱴᱮᱡ ᱠᱮᱫ ᱛᱤᱧᱟ ᱟᱫᱚ ᱵᱟᱹᱧ ᱠᱷᱮᱞᱟ᱾
ᱦᱮᱸ᱾
ᱟᱫᱚ ᱮᱱᱦᱚᱸ ᱵᱟᱵᱟ ᱫᱚ ᱫᱚᱢᱮ ᱥᱟᱯᱚᱴ ᱠᱤᱫᱤᱧᱟᱭ ᱪᱟᱞᱟᱜ ᱢᱮ ᱵᱟᱡᱟᱣ ᱫᱚ ᱱᱚᱝᱠᱟ ᱦᱳᱭᱳᱜ ᱜᱮᱭᱟ᱾ ᱛᱟ ᱵᱚᱞᱮ ᱠᱷᱮᱞ ᱮᱢ ᱵᱟᱹᱜᱤᱭᱟ ᱟᱫᱚᱧ ᱞᱟᱹᱭ ᱫᱟ ᱤᱧ ᱫᱚ ᱵᱟᱝ ᱟᱛᱤᱧᱟ ᱟᱫᱚ᱾ ᱟᱨ ᱯᱟᱲᱦᱟᱣ ᱠᱚ ᱦᱚᱸ ᱠᱟᱹᱴᱤᱡ ᱚᱱᱠᱟ ᱚᱞᱚᱜ ᱥᱮᱫ ᱡᱷᱩᱠᱟᱹᱣ ᱦᱳᱭᱱᱟ ᱟᱫᱚ ᱟᱲᱟᱜ ᱜᱤᱰᱤ ᱦᱳᱭᱱᱟ᱾
ᱚᱱᱠᱟ ᱴᱩᱱᱟ ᱢᱟᱨᱟᱝ ᱫᱷᱟᱢᱠᱟ ᱠᱚᱵᱤᱱ ᱠᱷᱮᱞ ᱵᱟᱲᱟ ᱞᱮᱫᱟ?
ᱦᱳᱭ ᱠᱷᱮᱞ ᱦᱳᱭ ᱠᱟᱱᱟ᱾
ᱟᱪᱪᱷᱟ, ᱟᱪᱪᱷᱟ ᱛᱟᱞᱦᱮ ᱵᱷᱟᱜᱤ ᱜᱮᱵᱤᱱ ᱟᱠᱚᱴ ᱦᱟᱦᱮᱸᱜ-ᱟ ᱡᱟᱹᱱᱤᱡ᱾
ᱦᱮᱸ ᱠᱷᱮᱞ ᱫᱚ ᱠᱷᱮᱞ ᱫᱚ ᱵᱷᱟᱜᱤ ᱜᱮ ᱠᱷᱮᱞ ᱦᱳᱭ ᱠᱚᱜ-ᱟ᱾ ᱟᱫᱚ ᱛᱤᱱᱟᱹᱜ ᱴᱟᱜ ᱟᱞᱤᱧ ᱞᱤᱧ ᱟᱠᱚᱴ ᱠᱮᱭᱟ ᱦᱟᱸᱜ ᱚᱱᱟ ᱫᱚ ᱵᱟᱹᱞᱤᱧ ᱵᱟᱲᱟᱭᱟ᱾ᱛᱚ ᱟᱫᱚ ᱦᱟᱸᱜ ᱠᱷᱮᱯ ᱠᱚᱫᱚ ᱧᱟᱢ ᱠᱚᱜ ᱜᱮᱭᱟ ᱟᱨᱠᱤ᱾
ᱦᱮᱸ᱾
ᱦᱳᱭ ᱟᱫᱚ ᱞᱤᱧ ᱠᱷᱮᱞ ᱞᱮᱜ ᱠᱷᱟᱱ ᱯᱟᱞᱮᱱ ᱱᱤᱭᱟᱹ ᱢᱩᱦᱩᱨᱛᱚ ᱫᱚ ᱫᱚᱢᱮ ᱜᱮ ᱠᱷᱮᱯ ᱞᱤᱧ ᱧᱟᱢ ᱠᱮ ᱠᱟᱨᱚᱱ ᱧᱮᱞ ᱫᱟᱹᱞᱤᱧ ᱡᱮ ᱜᱳᱞᱠᱤᱯᱟᱨᱟᱜ ᱵᱮᱡᱟᱨ ᱰᱤᱢᱟᱱᱰ ᱦᱮᱱᱟᱜ-ᱟ᱾
ᱦᱮᱸ, ᱦᱮᱸ ᱜᱳᱞᱠᱤᱯᱟᱨ ᱜᱮ ᱟᱫᱚ ᱵᱟᱠᱚ ᱳᱰᱳᱝᱚᱜ ᱠᱟᱱᱟ ᱚᱱᱠᱟᱱ ᱱᱟᱣᱟ ᱠᱟᱨᱛᱮ᱾ ᱮᱸᱻᱵᱤᱥᱤ ᱚᱱᱟ ᱥᱴᱨᱟᱭᱜᱟᱨ ᱜᱮᱠᱚ ᱠᱷᱮᱞ ᱠᱟᱱᱟ ᱵᱤᱥᱤ᱾
ᱦᱮᱸ, ᱦᱮᱸ ᱴᱷᱤᱠ, ᱴᱷᱤᱠ, ᱴᱷᱤᱠ᱾ ᱟᱫᱚ ᱚᱱᱠᱟ ᱞᱤᱧ ᱵᱟᱹᱜᱤ ᱠᱮᱜ-ᱟ ᱟᱫᱚ ᱫᱚᱦᱲᱟ ᱛᱮᱫᱚ ᱵᱟᱹᱞᱤᱧ ᱯᱮᱠ ᱯᱮᱠᱴᱤᱥ ᱨᱩᱣᱟᱹᱲ ᱞᱟᱜ-ᱟ ᱟᱫᱚ ᱵᱟᱝ ᱾ ᱟᱫᱚ ᱱᱮᱛᱟᱨ ᱫᱚ ᱯᱷᱤᱴᱱᱮᱥ ᱠᱚ ᱢᱮᱱᱴᱮᱱ ᱞᱟᱹᱜᱤᱫ ᱜᱮ ᱯᱨᱮᱠᱴᱤᱥ ᱦᱳᱭᱳᱜ-ᱟ ᱟᱨᱠᱤ᱾
ᱦᱩᱸ, ᱦᱩᱸ ᱟᱫᱚ ᱟᱞᱤᱧ ᱦᱚᱸ ᱚᱱᱠᱟ ᱠᱷᱮᱞ ᱫᱚ ᱵᱟᱹᱞᱤᱧ ᱠᱷᱮᱞ ᱵᱟᱲᱟᱭᱟ ᱟᱹᱞᱤᱧ ᱫᱚ ᱱᱟᱦᱟᱸᱜ ᱰᱤᱯᱷᱮᱱᱰᱟᱨ ᱞᱤᱧ ᱠᱷᱮᱞ ᱛᱟᱦᱮᱸᱜᱼᱟ᱾
ᱛᱟᱣ ᱛᱚ ᱢᱚᱡᱽ ᱜᱮ ᱛᱟᱦᱚᱞᱮ ᱡᱟᱦᱟᱸ ᱛᱤᱥ ᱵᱚᱱ ᱡᱩᱫᱤ ᱟᱹᱞᱤᱧ ᱦᱚᱸᱞᱤᱧ ᱠᱷᱮᱞ ᱠᱮᱭᱟ ᱟᱵᱤᱱ ᱦᱚᱸᱵᱤᱱ ᱠᱷᱮᱞ ᱠᱮᱭᱟ ᱡᱟᱦᱟᱸ ᱛᱤᱥ ᱜᱮᱵᱚᱱ ᱧᱟ ᱯᱟᱢ ᱠᱚᱜᱼᱟ ᱵᱚᱱ ᱦᱳᱭ᱾
ᱦᱮᱸ ᱦᱮᱸ ᱨᱟᱭᱤᱴ ᱥᱟᱭᱤᱰ ᱨᱮ ᱰᱤᱯᱷᱮᱱᱰᱟᱨ ᱞᱤᱧ ᱠᱷᱮᱞ ᱛᱟᱦᱮᱸᱜᱼᱟ᱾ ᱟᱫᱚ ᱟᱫᱚ ᱚᱱᱮ ᱤᱭᱟᱹ ᱯᱚᱨᱮ ᱫᱚ ᱚᱱᱠᱟ ᱚᱥᱩᱵᱤᱫᱟ ᱠᱚ ᱦᱮᱡ ᱮᱱᱟ ᱚᱲᱟᱜ ᱨᱮ ᱟᱫᱚ ᱵᱟᱜᱤ ᱦᱩᱭᱮᱱᱟ᱾
ᱦᱮᱸᱛᱚ ᱟᱫᱚ ᱥᱤᱪᱩᱭᱮᱥᱮᱱ ᱫᱚ ᱟᱹᱰᱤ ᱠᱤᱪᱷᱩᱭ ᱞᱟᱹᱭ ᱦᱚᱪᱚ ᱵᱟᱱᱟ᱾
ᱦᱮᱸ ᱦᱮᱸ ᱟᱫᱚ ᱤᱱᱟᱹ ᱯᱚᱨᱮ ᱠᱷᱚᱱᱟᱜ ᱟᱫᱚ ᱠᱷᱮᱞ ᱠᱚᱫᱚ ᱵᱟᱹᱞᱤᱧ ᱠᱷᱮᱞ ᱵᱟᱲᱟᱭᱟ ᱚᱱᱠᱟ ᱢᱚᱴᱟ ᱢᱩᱴᱤ ᱥᱮᱛᱟᱜ ᱚᱱᱠᱟ ᱫᱟᱹᱲ ᱵᱟᱲᱟ ᱫᱚ ᱦᱩᱭᱩᱜ ᱜᱮᱭᱟ᱾
ᱦᱳᱭ ᱟᱫᱚ ᱯᱷᱤᱴᱱᱮᱥ ᱠᱚᱦᱚᱸ ᱦᱟᱸᱜ ᱟᱵᱚ ᱫᱚᱵᱚᱱ ᱠᱷᱮᱞ ᱯᱟᱹᱨᱠᱟᱹᱣ ᱠᱟᱱᱟ ᱛᱚ ᱠᱟᱹᱴᱤᱡ ᱢᱚᱴᱟ ᱧᱚᱜ ᱞᱮᱱᱠᱷᱟᱱ ᱜᱮ ᱫᱚᱢᱮ ᱮᱠᱟᱞ ᱜᱚᱫᱟ ᱜᱮ ᱵᱩᱡᱷᱟᱹᱣ ᱜᱚᱫᱚᱜᱼᱟ᱾
ᱦᱮᱸ
ᱟᱫᱚ ᱚᱱᱟ ᱛᱮᱜᱮ ᱦᱟᱸᱜ ᱞᱮᱜ ᱫᱷᱩᱨᱟ ᱡᱟᱦᱟᱸ ᱠᱟᱱ ᱯᱷᱤᱴᱱᱮᱥ ᱠᱚᱫᱚ ᱢᱮᱱᱴᱮᱱ ᱠᱟᱜ ᱦᱩᱭᱩᱜᱼᱟ᱾
ᱦᱮᱸ ᱱᱤᱛᱚᱜ ᱚᱱᱮ ᱵᱟᱹᱜᱤ ᱦᱩᱭ ᱠᱟᱱᱟ ᱥᱮ ᱟᱫᱚ ᱱᱤᱛᱚᱜ ᱫᱚ ᱠᱟᱹᱴᱤᱡ ᱵᱷᱩᱲᱤ ᱠᱚᱦᱚᱸ ᱳᱰᱳᱝᱚᱜ ᱠᱟᱱᱟ
ᱦᱳᱭ ᱴᱷᱤᱠ ᱵᱤᱱ ᱞᱟᱹᱭ ᱠᱟᱜᱼᱟ ᱟᱹᱞᱤᱧ ᱦᱚᱸ ᱠᱟᱹᱴᱤᱡ ᱞᱤᱧ ᱚᱱᱠᱟ ᱠᱟᱱᱟ ᱛᱚ ᱟᱹᱞᱤᱧ ᱫᱚ ᱜᱳᱞᱠᱤᱯᱟᱨ ᱞᱤᱧ ᱛᱟᱦᱮᱸ ᱠᱟᱱᱟ ᱛᱚ ᱩᱱᱟᱹᱜ ᱫᱚ ᱟᱫᱚ ᱚᱱᱟ ᱫᱟᱹᱲ ᱟᱹᱪᱩᱨ ᱫᱚ ᱵᱟᱝ ᱦᱩᱭ ᱠᱚᱜᱼᱟ ᱥᱮ ᱮᱱᱦᱚᱸ ᱠᱷᱟᱴᱟᱞᱤ ᱛᱟᱦᱮᱸ ᱠᱟᱱ ᱨᱮᱦᱚᱸ ᱚᱱᱟ ᱢᱟᱭᱤᱱᱰᱞᱤ ᱯᱮᱥᱟᱨ ᱛᱟᱦᱮᱸ ᱠᱚᱜᱼᱟ ᱛᱚ ᱜᱳᱞᱠᱤᱯᱟᱨ ᱫᱚ ᱠᱷᱮᱞ ᱨᱮ ᱦᱳᱭ ᱟᱫᱚ ᱫᱟᱹᱲ ᱟᱹᱪᱩᱨ ᱫᱚ ᱵᱟᱝ ᱛᱚ ᱟᱫᱚᱢ ᱫᱚ ᱛᱟᱣ ᱟᱫᱚ ᱚᱱᱠᱟ ᱢᱚᱴᱟ ᱫᱚ ᱵᱟᱹᱞᱤᱧ ᱛᱟᱦᱮ ᱠᱟᱱᱟ ᱱᱤᱛᱚᱜ ᱫᱚ ᱟᱫᱚ ᱨᱮᱥᱴ ᱦᱩᱭ ᱠᱟᱱᱟ ᱠᱟᱹᱴᱤᱡ ᱞᱟᱡ ᱫᱚ ᱚᱱᱠᱟ ᱞᱟᱦᱟ ᱥᱮᱫᱚᱜ ᱠᱟᱱᱟ ᱞᱟᱹᱭ ᱫᱤᱧ ᱤ ᱵᱟᱵᱟ᱾
ᱦᱩᱸ ᱦᱩᱸ ᱦᱩᱸ ᱦᱩᱸ ᱾
ᱟᱫᱚ ᱟᱫᱚ ᱤᱱᱟᱹ ᱛᱮ ᱞᱟᱹᱭ ᱦᱩᱭᱩᱜ ᱠᱟᱱᱟ ᱱᱚᱣᱟ ᱠᱚᱫᱚ ᱢᱮᱱᱴᱮᱱ ᱠᱟᱜ ᱫᱚᱦᱚ ᱠᱟᱜ ᱦᱩᱭᱩᱜᱼᱟ᱾
ᱦᱮᱸ ᱟᱨ ᱜᱚᱢᱠᱮ ᱧᱮᱞ ᱠᱟᱜ ᱠᱚᱣᱟᱞᱤᱧ ᱡᱟᱦᱟᱸᱭ ᱠᱚ ᱞᱟᱦᱟ ᱛᱮᱠᱚ ᱠᱷᱮᱞ ᱠᱟᱱ ᱛᱟᱦᱮᱸᱜᱼᱟ ᱩᱱᱠᱩ ᱵᱟᱹᱜᱤᱭᱟᱠᱟᱫᱟ ᱛᱚ ᱩᱱᱠᱩ ᱦᱚᱸ ᱢᱚᱴᱟ ᱢᱩᱴᱤ ᱚᱱᱠᱟ ᱤᱭᱟᱹ ᱠᱟᱱᱟ ᱠᱚ
ᱦᱮᱸ ᱟᱫᱚ ᱚᱱᱟ ᱵᱚᱰᱤ ᱠᱚᱫᱚ ᱚᱱᱠᱟ ᱤᱜᱚᱡ ᱵᱚᱜᱚᱡᱚᱜ ᱠᱟᱱᱟ᱾
ᱦᱮᱸ
ᱟᱫᱚ ᱠᱷᱹᱮᱞ ᱫᱚ ᱠᱚᱴᱷᱤᱱ ᱡᱤᱱᱤᱥ ᱠᱟᱱᱟ ᱜᱚᱢᱠᱮ ᱡᱩᱫᱤ ᱚᱱᱠᱟ ᱚᱱᱟᱨᱮ ᱡᱚᱯᱲᱟᱣ ᱜᱮᱢ ᱛᱟᱦᱮᱱᱟ ᱮᱱᱠᱷᱟᱱ ᱯᱷᱤᱴᱱᱮᱥ ᱟᱨ ᱵᱟᱝᱠᱷᱟᱱ ᱫᱚ ᱵᱚᱰᱤ ᱠᱚ ᱤᱜᱚᱡ ᱵᱚᱜᱚᱡ ᱮᱱᱟ᱾
ᱦᱮᱸ᱾ ᱚᱱᱟ ᱛᱮᱜᱮ ᱢᱚᱴᱟᱢᱩᱴᱤ ᱮᱸ ᱠᱷᱮᱞ ᱛᱟᱦᱮᱸᱜ ᱟᱞᱤᱧ ᱛᱚ ᱟᱫᱚ ᱱᱮᱛᱟᱨ ᱫᱚ ᱟᱫᱚ ᱠᱷᱮᱞ ᱫᱚ ᱵᱟᱞᱤᱧ ᱠᱷᱮᱞᱟ ᱟᱫᱚ ᱠᱷᱮᱞ ᱠᱚᱞᱤᱧ ᱥᱟᱵ ᱵᱟᱲᱟᱭ ᱜᱮᱭᱟ᱾ ᱟᱸ ᱵᱮᱥᱤ ᱚᱱᱠᱟ ᱤᱭᱟᱹ ᱫᱚ ᱵᱟᱝ ᱟᱨᱠᱤ
ᱟᱨ ᱞᱟᱹᱛᱩᱣᱟᱜ ᱫᱚ ᱵᱟᱝ ᱟᱸ ᱦᱩᱰᱤᱧ ᱫᱷᱟᱨᱟ᱾ ᱚ ᱢᱚᱡᱽ ᱜᱮ ᱚᱱᱠᱟ ᱦᱚᱸ ᱵᱷᱟᱜᱮᱭᱟ ᱤᱧ ᱟᱨ ᱦᱚᱸᱜᱼ ᱱᱤᱭᱟᱹ ᱡᱤᱱᱤᱥ ᱴᱟᱜ ᱞᱤᱧ ᱧᱮᱞᱟᱠᱟᱜᱼᱟ ᱡᱟᱦᱟᱸᱭ ᱠᱷᱮᱞ ᱜᱤᱫᱽᱨᱟᱹ ᱥᱮ ᱦᱚᱜᱼᱚᱭ ᱱᱤᱭᱟᱹ ᱢᱟᱱᱚᱥᱤᱠᱚᱛᱟ ᱚᱠᱛᱚ ᱫᱚ ᱛᱟᱦᱮᱱ ᱛᱟᱠᱚᱣᱟ ᱡᱩᱫᱤ ᱠᱷᱮᱞᱮ ᱵᱟᱹᱜᱤ ᱠᱟᱜ ᱥᱮ ᱩᱱᱤ ᱠᱷᱮᱞ ᱫᱚᱭ ᱥᱟᱵ ᱜᱮᱭᱟ᱾
ᱦᱮᱸ ᱦᱮᱸ ᱟᱫᱚ ᱚᱱᱟ ᱱᱤᱭᱟᱹ ᱢᱤᱫᱴᱟᱝ ᱴᱟᱱ ᱢᱮᱱᱟᱜ-ᱟ ᱥᱮ᱾
ᱦᱳᱭ ᱚᱱᱮ ᱚᱱᱮ ᱢᱟᱭᱟ ᱢᱤᱫᱴᱟᱝ ᱚᱸᱰᱮ ᱛᱟᱦᱮᱱᱟ ᱥᱮ ᱵᱟᱝ-ᱮ ᱟᱲᱟᱜᱟᱭ ᱚᱸᱰᱮ ᱠᱷᱚᱱ᱾
ᱦᱮᱸ ᱟᱫᱚ ᱚᱱᱠᱟ ᱠᱷᱮᱞ ᱧᱮᱞ ᱡᱩᱫᱤ ᱮᱸ ᱠᱷᱮᱞ ᱠᱚᱦᱚᱸ ᱵᱟᱞᱤᱧ ᱥᱟᱵ ᱠᱟᱜ ᱜᱮᱭᱟ ᱛᱟᱣ ᱧᱮᱞ ᱫᱚᱞᱤᱧ ᱪᱟᱞᱟᱜ ᱜᱮᱭᱟ ᱱᱟᱜ᱾ ᱚ ᱚᱱᱠᱟ ᱴᱟᱱ ᱜᱮ ᱱᱟᱜ ᱚᱱᱠᱟ ᱢᱮᱱᱟᱜᱼᱟ᱾ ᱟᱨ ᱾